ᱦᱮᱞᱚ ᱡᱚᱦᱟᱨ ᱜᱮ ᱜᱚᱝᱠᱮ ᱨᱚᱲ ᱠᱚ ᱴᱷᱤᱠ ᱴᱷᱟᱠ ᱟᱡᱚᱢᱚᱜ ᱠᱟᱱᱟ ᱠᱤᱞᱭᱟᱨ ᱥᱟᱹᱦᱤᱡ
ᱦᱮᱸ ᱦᱮᱸ ᱴᱷᱤᱠ ᱜᱮ ᱟᱸᱡᱚᱢᱚᱜ ᱠᱟᱱᱟ ᱟᱹᱞᱤᱧᱟᱜ ᱵᱤᱱ ᱟᱡᱚᱢ ᱫᱟ?
ᱦᱮᱸ ᱜᱚᱢᱠᱮ ᱴᱷᱤᱠ ᱜᱮᱞᱮᱧ ᱟᱡᱚᱢ ᱮᱫᱟ᱾
ᱚᱸ
ᱜᱚᱝᱠᱮ ᱵᱮᱥ ᱵᱟᱲᱟᱭ ᱜᱮᱭᱟ ᱵᱤᱱ ᱦᱮᱸ ᱵᱮᱥ ᱵᱟᱲᱟ ᱜᱮᱭᱟ ᱞᱤᱧ ᱟᱵᱤᱱ ᱜᱮ ᱪᱮᱫ ᱞᱮᱠᱟ? ᱦᱮᱸ ᱱᱤᱭᱟᱹ ᱜᱷᱟᱹᱲᱤ ᱫᱚ ᱱᱟᱯᱟᱭ ᱵᱟᱲᱟᱭ ᱜᱮᱭᱟ ᱞᱤᱧ ᱜᱚᱝᱠᱮ ᱱᱤᱭᱟᱹ ᱜᱷᱟᱹᱲᱤ ᱫᱚ ᱟᱨ ᱚᱲᱟᱜ ᱠᱚ ᱨᱮ ᱪᱮᱫ ᱞᱮᱠᱟ ᱢᱮᱱᱟᱜ ᱠᱚ ᱦᱮᱸ ᱜᱚᱢᱠᱮ ᱚᱲᱟᱜ ᱠᱚᱨᱮ ᱦᱚᱸ ᱵᱮᱥ ᱵᱟᱲᱟᱭ ᱜᱮᱭᱟ ᱠᱚ ᱱᱟᱯᱟᱭ ᱛᱮᱜᱮ ᱡᱷᱚᱛᱚ ᱠᱤᱪᱷᱩ᱾ ᱚᱝᱠᱟ ᱟᱵᱤᱱ ᱨᱮᱱ ᱚᱲᱟᱜ ᱦᱚᱲ ᱠᱚ ᱫᱚ ᱚᱠᱟ?
ᱟᱹᱞᱤᱧ ᱦᱚᱸ ᱢᱟ ᱴᱷᱤᱠ ᱜᱮ ᱠᱚ ᱢᱮᱱᱟᱜ ᱠᱚᱜᱮᱭᱟ ᱵᱮᱥ ᱵᱟᱲᱟ ᱜᱮ ᱦᱟᱸᱜ
ᱟᱪᱪᱷᱟ ᱟᱪᱪᱷᱟ
ᱜᱚᱝᱠᱮ ᱛᱟᱦᱚ ᱞᱮ ᱟᱯᱮ ᱥᱮᱫ ᱪᱮᱫ ᱞᱮᱠᱟ ᱫᱟᱜ ᱫᱟᱭ?
ᱦᱮᱸᱻ ᱚᱻᱻᱻ ᱜᱚᱝᱠᱮ ᱫᱟᱜ ᱮᱫ ᱜᱮᱭᱟ ᱫᱟᱜ ᱫᱚ ᱢᱚᱴᱟ ᱢᱩᱴᱤ ᱠᱟᱹᱴᱤᱡ ᱱᱟᱯᱟᱭ ᱥᱟᱺᱦᱤᱡ ᱜᱮ ᱫᱟᱜ ᱫᱚ ᱫᱟᱜ ᱟᱠᱟᱫᱟ ᱢᱮᱱᱠᱷᱟᱱ ᱩᱱᱟᱹᱜ ᱵᱟᱝ ᱵᱟᱰᱟᱭ ᱠᱤᱪᱷᱩ ᱴᱟᱜ ᱫᱟᱜ ᱮᱫᱟ ᱠᱤᱪᱷᱩ ᱠᱚᱢᱮᱫᱼᱟ ᱟᱫᱚ ᱪᱟᱥ ᱠᱟᱹᱢᱤ ᱠᱚᱫᱚ ᱚᱱᱠᱟ ᱦᱤᱥᱟᱹᱵ ᱛᱮᱫ ᱵᱟᱭ ᱞᱟᱜᱟᱣ ᱦᱚᱪᱚᱣ ᱟᱜ ᱠᱟᱱᱟ ᱠᱟᱱᱟ ᱚᱱᱠᱟ ᱡᱳᱨ ᱡᱳᱨ ᱵᱟᱭ ᱫᱟᱜ ᱮᱫᱟ ᱟᱨᱠᱤ ᱦᱟᱞᱠᱟ ᱦᱟᱞᱠᱟ-ᱭ ᱫᱟᱜ ᱮᱫᱟ ᱯᱷᱤᱴᱤᱠ ᱯᱷᱤᱴᱤᱠ
ᱟᱯᱮ ᱥᱮᱫ ᱫᱚ ᱚᱠᱟ ᱞᱮᱠᱟ? ᱟᱞᱮ ᱥᱮᱫ ᱢᱟ ᱜᱚᱢᱠᱮ ᱦᱚᱞᱟ ᱠᱷᱚᱱ ᱢᱟ ᱟᱹᱰᱤ ᱡᱳᱨ ᱜᱮ ᱫᱟᱜ ᱜᱮᱫ ᱜᱮᱭᱟᱭ ᱟᱨ ᱮᱠᱷᱚᱱ ᱚ ᱯᱚᱡᱚᱱ ᱛᱚ ᱱᱚᱜ ᱚᱭ ᱫᱟᱜ ᱫᱚ ᱦᱩᱭᱩᱜ ᱦᱩᱸ ᱟᱪᱪᱷᱟ ᱟᱪᱪᱷᱟ ᱛᱟᱞᱦᱮ ᱜᱚᱝᱠᱮ ᱪᱟᱥ ᱠᱟᱹᱢᱤ ᱠᱚᱫ ᱞᱟᱦᱟ ᱜᱚᱫ ᱠᱟᱫᱟ
ᱜᱚᱝᱠᱮ ᱪᱟᱥ ᱠᱟᱹᱢᱤ ᱠᱚᱢᱟ ᱦᱚᱸᱜᱼᱚᱭ ᱦᱩᱭᱩᱜ ᱠᱟᱱ ᱜᱮᱭᱟ ᱫᱤᱱ ᱮᱸᱻ ᱚᱫᱷᱮᱠ ᱦᱩᱭᱩᱜ ᱠᱟᱱ ᱜᱮᱭᱟ᱾
ᱟᱪᱪᱷᱟ ᱟᱨ ᱦᱚᱞᱟ ᱢᱟᱫᱷᱮᱨ ᱢᱟ ᱦᱚᱞᱟ ᱢᱟᱫᱷᱮᱨ ᱦᱩᱭᱩᱜ ᱠᱟᱱ ᱛᱟᱦᱮᱸᱫ ᱟᱨ
ᱱᱚᱜᱼᱚᱭ ᱛᱮᱦᱮᱧ ᱡᱟᱦᱟᱸ ᱞᱮᱠᱟᱭ ᱫᱟᱜ ᱠᱮᱫᱟ ᱚᱢᱟ ᱛᱮᱦᱮᱧ ᱫᱚ ᱫᱟᱜ ᱠᱮᱫᱟ ᱡᱟᱦᱟᱸ ᱠᱚ ᱨᱚᱦᱚᱭ ᱦᱩᱭ ᱞᱮᱱᱟ ᱚᱱᱟ ᱠᱚᱢᱟ ᱢᱟᱛᱚ ᱰᱩᱵᱩᱡ ᱪᱟᱵᱟᱣ ᱠᱟᱱᱟ
ᱟᱪᱪᱷᱟ ᱢᱟᱱᱮ ᱡᱟᱥᱛᱤ ᱠᱟᱭ ᱜᱮ ᱫᱟᱜ ᱠᱟᱫᱟᱭ ᱟᱯᱮ ᱥᱮᱫ ᱫᱚ ᱵᱟᱝ
ᱟᱪᱷᱟ ᱟᱯᱮ ᱫᱚ ᱛᱟ ᱦᱚᱞᱮ ᱥᱟᱨᱫᱤ ᱠᱟᱜ ᱯᱮᱭᱟ ᱪᱟᱥ ᱠᱟᱹᱢᱤ ᱫᱚ ᱵᱟᱝ
ᱦᱳᱭ ᱦᱳᱭ
ᱟᱪᱪᱷᱟ ᱟᱪᱪᱷᱟ ᱟᱪᱪᱷᱟ ᱫᱚ ᱜᱚᱝᱠᱮᱜ ᱟᱞᱮᱥᱮᱫ ᱜᱮ ᱠᱷᱟᱱ ᱚᱝᱠᱟ ᱫᱚ ᱵᱟᱭ ᱫᱟᱜᱮᱜ ᱛᱚ ᱟᱞᱮ ᱦᱚᱸ ᱠᱟᱹᱴᱤᱡ ᱪᱟᱥ ᱠᱟᱹᱢᱤᱮ ᱠᱚᱞᱮ ᱟᱱᱟᱴ ᱧᱚᱜ ᱠᱟᱱ ᱜᱮᱭᱟ ᱛᱤ? ᱤᱭᱟᱹᱜ ᱱᱟᱯᱟᱭ ᱥᱟᱦᱤᱡᱮ ᱫᱟᱜᱟ ᱛᱚᱵᱮᱱᱤᱡ ᱥᱮᱥ ᱫᱟᱲᱮᱭᱟᱜᱼᱟ
ᱜᱚᱝᱠᱮ ᱟᱯᱮᱥᱮᱫ ᱢᱟ ᱛᱟᱦᱞᱮ ᱚᱱᱟ ᱤᱡ ᱤ ᱢᱟᱴᱷ ᱠᱚᱨᱮ ᱢᱟ ᱤᱭᱟᱹ ᱢᱤᱱᱤ ᱠᱚ ᱢᱮᱱᱟᱜ ᱠᱟᱜ ᱜᱮᱭᱟ
ᱜᱚᱝᱠᱮ ᱢᱤᱱᱤ ᱠᱚᱫᱚ ᱚᱝᱠᱟ ᱫᱚ ᱵᱟᱹᱱᱩᱜᱼᱟ ᱟᱞᱮ ᱥᱮᱫ ᱫᱚ ᱟᱹᱰᱤ ᱠᱚᱢ ᱫᱷᱟᱨᱟ ᱜᱮ ᱠᱟᱹᱴᱤᱡ ᱢᱤᱱᱤ ᱠᱚᱠᱚ ᱡᱩᱛ ᱠᱟᱫ ᱛᱟᱞᱮ ᱟᱹᱰᱤ ᱢᱟᱱᱮ ᱫᱟᱜ ᱠᱚᱫᱚ ᱛᱟᱞᱮ ᱚᱲᱟᱜ ᱚᱲᱟᱜ ᱫᱚ ᱢᱤᱱᱤ ᱫᱚ ᱵᱟᱹᱱᱩᱜ ᱛᱟᱞᱮᱭᱟ ᱢᱤᱱᱤᱫ ᱢᱮᱱᱟᱜᱼᱟ ᱢᱤᱫ ᱵᱟᱨ ᱦᱚᱲᱟᱜ ᱢᱮᱱᱟᱜᱼᱟ ᱩᱝᱠᱩ ᱴᱷᱮᱱ ᱠᱷᱚᱱ ᱫᱟᱜ ᱠᱚ ᱠᱤᱨᱤᱧ ᱠᱟᱛᱮ ᱮᱢ ᱪᱟᱥ ᱫᱟᱲᱮᱜ ᱠᱷᱟᱱ ᱫᱚ ᱪᱟᱥ ᱜᱟᱱᱚᱜᱼᱟ ᱵᱟᱠᱷᱟᱱ ᱫᱚ ᱵᱟᱝ ᱜᱟᱱᱚᱜᱼᱟ
ᱟᱪᱪᱷᱟ ᱟᱞᱮ ᱥᱮᱫ ᱢᱟ ᱡᱟᱦᱟ ᱞᱮᱠᱟᱭ ᱢᱟᱱᱮ ᱱᱮᱛᱟᱨ ᱧᱮᱞ ᱧᱟᱢᱚᱜ ᱠᱟᱱᱟ ᱢᱟᱱᱮ ᱯᱚᱪᱩᱨ ᱜᱮ ᱢᱟᱱᱮ ᱟᱞᱮ ᱥᱮᱫ ᱢᱟ ᱢᱟᱴ ᱛᱟᱞᱟᱨᱮ ᱢᱟᱱᱮ ᱟᱹᱰᱤ ᱢᱟᱴᱷ ᱛᱟᱞᱟ ᱠᱚᱨᱮ ᱢᱟᱱᱮ ᱢᱤᱱᱤ ᱠᱚ ᱢᱮᱱᱟᱜ ᱠᱟᱜ ᱜᱮᱭᱟ ᱟᱫᱚ ᱚᱱᱟ ᱦᱤᱛᱮ ᱫᱟᱜ ᱠᱚᱨᱮᱱᱟᱜ ᱫᱚ ᱟᱞᱮ ᱥᱮᱫ ᱨᱮᱱᱟᱜ ᱚᱷᱟᱵ ᱫᱚ ᱵᱟᱹᱱᱩᱜ ᱠᱟᱜ ᱜᱮᱭᱟ ᱡᱟᱱᱮ ᱫᱟᱜ
ᱫᱟᱜ ᱵᱟᱭ ᱫᱟᱜ ᱨᱮᱦᱚᱸ ᱢᱟᱱᱮ ᱢᱤᱼᱢᱤᱫ ᱵᱮᱲᱟᱭ ᱟᱪᱪᱷᱟ ᱟᱪᱪᱷᱟ ᱛᱟᱦᱞᱮ ᱜᱚᱝᱠᱮ ᱞᱟᱹᱫᱤᱧ ᱜᱟᱯᱟᱞᱢᱟᱨᱟᱣ ᱢᱟ ᱟᱰᱢᱟ ᱛᱮᱱᱟᱜ ᱢᱮᱱᱟᱜ ᱛᱟᱞᱟᱝᱟ ᱪᱟᱥᱵᱟᱥ ᱤᱫᱤ ᱠᱟᱛᱮᱜ ᱜᱮ ᱟᱫᱚ ᱢᱮᱱᱠᱷᱟᱱ ᱜᱚᱝᱠᱮ ᱢᱤᱫᱴᱟᱝ ᱥᱟᱛᱟᱢ ᱱᱟᱜ ᱦᱩᱰᱤᱧ ᱧᱟᱜ ᱥᱟᱛᱟᱢ ᱞᱟᱝ ᱵᱟᱪᱷᱟᱣ ᱞᱮᱠᱷᱟᱱ ᱫᱚ ᱱᱟᱯᱟᱭᱛ ᱠᱚᱜ ᱛᱟᱞᱝᱟ ᱢᱤᱫᱴᱮᱱ᱾
ᱟᱪᱪᱷᱟ ᱢᱟ ᱛᱟᱦᱚᱞᱮ
ᱟᱪᱪᱷᱟ ᱜᱚᱝᱠᱮ ᱛᱟᱞᱮ ᱥᱟᱛᱟᱢ ᱫᱩᱧ ᱤᱫᱤ ᱛᱟᱞᱟᱝ-ᱟ ᱢᱤᱫᱴᱮᱱ ᱟᱵᱚᱣᱟᱜ ᱱᱚᱜᱼᱚᱭ ᱚᱞᱚᱜ ᱯᱟᱲᱦᱟᱣ ᱤᱫᱤ ᱠᱟᱛᱮᱫ ᱜᱤ ᱜᱟᱯᱟᱞ ᱢᱟᱨᱟᱣ ᱦᱤᱛᱚᱜ ᱡᱟᱦᱟ ᱠᱚ ᱪᱟᱞᱟᱜ ᱠᱟᱱᱟ ᱫᱩᱱᱭᱟᱹ ᱨᱮᱜᱮ ᱡᱟ ᱦᱟᱞᱪᱟᱞ ᱪᱟᱞᱟᱜ ᱠᱟᱱᱟ᱾
ᱟᱪᱪᱷᱟ
ᱵᱟᱨᱭᱟ ᱯᱮᱭᱟ ᱠᱟᱛᱷᱟ ᱞᱟᱝ ᱛᱷᱩᱛᱤᱭᱟ
ᱦᱳᱭ ᱜᱟᱱᱚᱜ ᱜᱮᱭᱟ ᱢᱟ᱾
ᱛᱟᱦᱚᱞᱮ ᱜᱚᱝᱠᱮ ᱦᱤᱛᱚᱜ ᱡᱟᱦᱟ ᱟᱵᱚᱣᱟᱜ ᱱᱚᱜᱼᱚᱭ ᱯᱟᱹᱨᱥᱤ ᱠᱷᱚᱱᱟᱜ ᱩᱱᱟᱹᱜ ᱞᱟᱦᱟᱱᱛᱤᱭ ᱠᱟᱱᱟ ᱞᱟᱦᱟ ᱠᱷᱚᱱᱟᱜ
ᱦᱳᱭ
ᱛᱚ ᱱᱚᱣᱟ ᱞᱟᱦᱟᱱᱛᱤᱨᱮ ᱟᱵᱚᱣᱟᱜ ᱡᱟᱦᱟ ᱛᱤᱱᱟᱹᱜ ᱚᱱᱚᱞᱤᱭᱟᱹ ᱠᱚ ᱢᱮᱱᱟᱜ ᱠᱚᱣᱟ ᱥᱮ ᱟᱵᱚᱨᱮᱱ ᱢᱤᱥᱱᱚᱨᱤ ᱠᱚ ᱠᱚ ᱛᱟᱦᱮᱸ ᱠᱟᱱᱟ ᱟᱵᱚ ᱡᱟᱦᱟ ᱛᱤᱱᱟᱹᱜ ᱜᱚᱲᱚ ᱠᱚ ᱮᱢ ᱠᱟᱜ ᱵᱚᱱᱟ ᱱᱩᱣᱟ ᱯᱟᱹᱨᱥᱤ ᱞᱟᱦᱟᱜ ᱞᱟᱹᱜᱤᱫ ᱛᱮ ᱦᱤᱛᱚᱜ ᱱᱚᱣᱟ ᱯᱟᱹᱨᱥᱤ ᱛᱮ ᱦᱤᱛᱚᱜ ᱟᱭᱢᱟ ᱟᱭᱢᱟ ᱴᱚᱴᱷᱟ ᱨᱮᱵᱚᱱ ᱧᱮᱞ ᱮᱫᱟ, ᱡᱮ ᱱᱚᱣᱟ ᱯᱟᱹᱨᱥᱤ ᱛᱮ ᱨᱚᱨᱟᱱ ᱦᱚᱲ ᱠᱚᱫᱚ ᱢᱮᱱᱟᱜ ᱠᱚ ᱨᱮᱦᱚᱸ ᱢᱮᱱᱠᱷᱟᱜ ᱩᱱᱟᱹᱜ ᱵᱷᱟᱵᱮ ᱩᱱᱟᱹᱜ ᱩᱱᱟᱹᱜ ᱞᱮᱠᱟ ᱛᱮᱫᱚ ᱟᱫᱚ ᱵᱟᱠᱚ ᱪᱟᱨᱪᱟᱣᱮᱫᱟ ᱛᱚ ᱱᱚᱣᱟ ᱵᱟᱨᱮᱛᱮ ᱟᱢ ᱪᱮᱜ ᱮᱢ ᱞᱟᱹᱭᱟ ᱪᱮᱫᱟᱜ ᱵᱟᱠᱚ ᱪᱟᱨᱪᱟᱣᱮᱫᱟ, ᱪᱟᱨᱪᱟᱣ ᱨᱮᱱᱟᱜ ᱞᱟᱠᱛᱤ ᱢᱮᱱᱟᱜ ᱟᱥᱮ ᱵᱟᱹᱱᱩᱜᱼᱟ᱾ ᱥᱮ ᱞᱟᱠᱛᱤ ᱫᱚ ᱢᱮᱱᱟᱜ ᱨᱮᱦᱚᱸ ᱩᱱᱠᱩ ᱵᱟᱰᱟᱭ ᱠᱟᱛᱮ ᱨᱮᱦᱚᱸ ᱵᱟᱠᱚ ᱞᱟᱦᱟᱜ ᱠᱟᱱᱟ ᱪᱮᱫ ᱱᱚᱝᱠᱟᱱᱟᱜ ᱵᱟᱨᱭᱟ ᱯᱮ ᱠᱟᱛᱟ ᱡᱩᱫᱤ ᱞᱟᱹᱭ ᱞᱮᱠᱷᱟᱱ ᱜᱚᱝᱠᱮ ᱱᱟᱯᱟᱭᱚᱜᱼᱟ᱾
ᱜᱚᱝᱠᱮ ᱤᱧ ᱫᱩᱧ ᱞᱟᱹᱭᱟ ᱡᱮ ᱚᱱᱮ ᱡᱮᱴᱟ ᱞᱟᱹᱭ ᱠᱮᱜᱼᱟ ᱚᱱᱟᱢᱟ ᱞᱟᱹᱠᱛᱤᱭᱟᱱ ᱠᱟᱛᱷᱟ ᱜᱮᱢ ᱞᱟᱹᱭ ᱠᱟᱜᱼᱟ ᱟᱨ ᱱᱚᱣᱟ ᱫᱚ ᱟᱨ ᱩᱱᱠᱩ ᱦᱚᱸ ᱢᱟᱱᱮ ᱤᱧ ᱫᱩᱧ ᱞᱟᱹᱭᱟ ᱡᱮ ᱞᱟᱹᱠᱛᱤᱭᱟᱱ ᱞᱟᱦᱟ ᱥᱮᱫ ᱢᱟ ᱫᱚᱨᱠᱟᱨ ᱠᱟᱱ ᱜᱮ᱾
ᱮᱠᱫᱚᱢ ᱮᱠᱫᱚᱢ ᱮᱠᱫᱚᱢ
ᱢᱟᱱᱮ ᱡᱮ ᱪᱮᱫ ᱠᱷᱟᱹᱛᱤᱨ ᱡᱮ ᱵᱟᱠᱚ ᱤᱭᱟᱹᱜ ᱠᱟᱱᱟ ᱟᱨ ᱚᱱᱟ ᱢᱟ ᱵᱟᱹᱧ ᱞᱟᱹᱭ ᱫᱟᱲᱮᱭᱟᱜ ᱠᱟᱱ ᱜᱮᱭᱟ ᱛᱚᱵᱮ ᱱᱚᱣᱟ ᱫᱚ ᱟᱠᱚ ᱢᱟᱱᱮ ᱪᱮᱫ ᱡᱟᱦᱟᱸ ᱛᱮᱜᱮ ᱵᱟᱠᱚ ᱞᱤᱭᱟᱹᱜ ᱠᱟᱱᱟ ᱛᱚᱵᱮ ᱱᱚᱣᱟ ᱫᱚ ᱠᱟᱹᱴᱤᱡ ᱫᱚᱨᱠᱟᱨ ᱠᱟᱱᱟ ᱡᱮ ᱠᱟᱹᱴᱤᱡ ᱢᱟᱱᱮ ᱞᱟᱦᱟ ᱥᱮᱫ ᱪᱟᱞᱟᱣ ᱨᱮᱱᱟᱜ ᱜᱮ᱾
ᱮᱠᱫᱚᱢ ᱮᱠᱫᱚᱢ᱾ ᱜᱚᱢᱠᱮ ᱱᱚᱣᱟ ᱨᱮ ᱟᱨ ᱢᱤᱫᱴᱮᱱ ᱠᱟᱛᱷᱟ ᱠᱟᱹᱴᱤᱡ ᱵᱚᱱ ᱫᱤᱥᱟᱹ ᱩᱭᱦᱟᱹᱨ ᱞᱮᱠᱷᱟᱱ ᱠᱟᱹᱴᱤᱡ ᱜᱚᱢᱠᱮ ᱧᱮᱞ ᱫᱚ ᱧᱮᱞ ᱧᱟᱢᱚᱜ ᱜᱮᱭᱟ᱾ ᱟᱵᱚ ᱥᱟᱱᱛᱟᱲᱤ ᱯᱟᱹᱨᱥᱤ ᱫᱚ ᱢᱤᱫᱴᱮᱱ ᱟᱹᱰᱤ ᱢᱟᱨᱟᱝ ᱢᱤᱫᱴᱮᱱ ᱜᱚᱨᱚᱵ ᱟᱱᱟᱜ ᱢᱤᱫᱴᱮᱱ ᱯᱟᱹᱨᱥᱤ ᱠᱟᱱ ᱛᱟᱵᱚᱱᱟ ᱪᱮᱫᱟᱜ ᱥᱮ ᱱᱚᱣᱟ ᱫᱚ ᱟᱢ ᱚᱠᱟ ᱞᱮᱠᱟᱢ ᱨᱚᱲᱟ ᱚᱱᱠᱟ ᱜᱮᱢ ᱚᱞᱟ᱾ ᱛᱚ ᱱᱟᱦᱟᱜ ᱠᱤᱪᱷᱩ ᱠᱚᱴᱟ ᱫᱤᱱ ᱞᱟᱦᱟᱨᱮ ᱡᱟᱦᱟᱸ ᱯᱟᱨᱚᱢᱮᱱ ᱚᱠᱛᱚ ᱨᱮ ᱢᱤᱫᱴᱮᱱ ᱠᱤᱪᱷᱩ ᱥᱳᱥᱟᱞ ᱢᱤᱰᱭᱟ ᱫᱟᱨᱟᱭ ᱛᱮᱵᱚᱱ ᱧᱮᱞ ᱧᱟᱢ ᱞᱮᱫᱟ ᱡᱮ ᱢᱤᱫᱴᱟ ᱟᱭᱢᱟ ᱞᱮᱠᱟᱱᱟᱜ ᱢᱤᱫᱴᱮᱱ ᱟᱱᱫᱳᱞᱚᱱ ᱥᱮ ᱟᱭᱢᱟ ᱞᱮᱠᱟᱱᱟᱜ ᱢᱤᱫᱴᱮᱱ ᱥᱚᱝᱜᱚᱴᱷᱚᱱ ᱫᱟᱨᱟᱭ ᱛᱮ ᱢᱤᱫᱴᱮ ᱡᱷᱟᱢᱞᱟ ᱨᱟᱠᱟᱵ ᱞᱮᱱᱟ᱾ᱡᱟᱦᱟ ᱫᱚ ᱧᱮᱞᱚᱜ ᱠᱟᱱ ᱛᱟᱦᱮᱸᱜᱼᱟ ᱡᱮ ᱨᱚᱲ ᱫᱚ ᱨᱚᱲ ᱫᱚᱵᱚᱱ ᱨᱚᱲᱟ ᱚᱞᱪᱤᱠᱤ ᱛᱮᱜᱮ ᱢᱮᱱᱠᱷᱟᱱ ᱟᱵᱚᱣᱟᱜ ᱤᱥᱠᱨᱤᱯᱴ ᱵᱚᱱ ᱚᱞᱟ ᱫᱮᱵᱽᱱᱟᱜᱚᱨᱤ ᱛᱮ ᱢᱤᱫᱴᱮᱱ ᱱᱚᱝᱠᱟᱱᱟᱜ ᱢᱤᱫᱴᱮᱱ ᱥᱳᱥᱟᱞ ᱢᱤᱰᱤᱭᱟ ᱨᱮ ᱫᱟᱨᱟᱭ ᱛᱮ ᱧᱮᱞᱣᱟᱢᱚᱜ ᱠᱟᱱ ᱛᱟᱦᱮᱸᱫ ᱟᱠᱚ ᱫᱚᱠᱚ ᱢᱚᱱᱮᱭᱮᱫ ᱛᱟᱦᱮᱸᱫ ᱡᱮ ᱨᱚᱲ ᱫᱚ ᱟᱵᱚ ᱥᱟᱱᱛᱟᱲᱤ ᱠᱟᱱ ᱛᱟᱵᱚᱱᱟ ᱢᱮᱱᱠᱷᱟᱱ ᱤᱥᱠᱨᱤᱯᱴ ᱫᱚ ᱟᱵᱚᱣᱟᱜ ᱵᱟᱝ ᱠᱟᱱ ᱛᱟᱵᱚᱱᱟ ᱚᱱᱟ ᱫᱚ ᱚᱱᱟᱨᱮᱫᱚ ᱟᱹᱰᱤ ᱵᱷᱩᱞᱵᱷᱨᱟᱱᱛᱤ ᱢᱮᱱᱟᱜᱼᱟ ᱾ᱟᱵᱚ ᱫᱚ ᱦᱤᱱᱫᱤ ᱤᱥᱠᱨᱤᱯᱴ ᱛᱮᱵᱚᱱ ᱚᱞᱟ ᱛᱚ ᱜᱚᱢᱠᱮ ᱱᱚᱣᱟ ᱠᱚᱫᱚ ᱟᱭᱢᱟ ᱛᱷᱚᱲᱟ ᱟᱭᱢᱟ ᱜᱟᱹᱠᱷᱲᱟᱱ ᱦᱚᱲ ᱠᱚᱣᱟᱜ ᱱᱚᱣᱟ ᱫᱚ ᱢᱚᱛᱚᱵᱫ ᱠᱟᱱᱟ᱾ᱟᱭᱢᱟ ᱢᱮᱫᱴᱮᱱ ᱯᱟᱛᱞᱟ ᱦᱟᱛᱟᱝ ᱦᱚᱲ ᱠᱚᱣᱟᱜ ᱱᱚᱣᱟ ᱠᱚᱫᱚ ᱢᱤᱫᱴᱟᱝ ᱜᱟᱯᱟᱞᱢ ᱢᱟᱨᱟᱣ ᱠᱟᱱᱟ ᱢᱮᱱᱠᱷᱟᱱ ᱱᱚᱣᱟ ᱠᱚᱫᱚ ᱴᱷᱤᱠ ᱩᱪᱤᱛ ᱠᱟᱱᱟ ᱥᱮ ᱵᱟᱝ ᱠᱟᱱᱟ ᱟᱢ ᱪᱮᱜ ᱮᱢ ᱞᱟᱹᱭ
ᱜᱚᱢᱠᱮ ᱤᱧ ᱫᱚ ᱱᱚᱣᱟ ᱫᱚᱧ ᱞᱟᱹᱭᱟ ᱢᱟᱱᱮ ᱮᱵᱚᱝ ᱢᱟᱱᱮ ᱡᱮᱦᱮᱛᱩ ᱦᱩᱰᱤᱧ ᱠᱷᱚᱱ ᱢᱟᱱᱮ ᱦᱳᱭ ᱠᱷᱚᱱ ᱜᱮ ᱥᱟᱱᱛᱟᱲ ᱜᱮ ᱠᱟᱱᱟ ᱥᱟᱱᱛᱟᱲ ᱢᱟᱱᱮ ᱡᱮᱦᱮᱛᱩ ᱥᱟᱱᱛᱟᱲ ᱠᱚᱲᱟ ᱠᱟᱱᱟᱢ, ᱥᱟᱱᱟᱲ ᱠᱩᱲᱤ ᱜᱤᱫᱽᱨᱟᱹ ᱠᱟᱱ ᱜᱮ ᱡᱟᱦᱟᱸᱭ ᱜᱮ ᱢᱚᱴᱟᱢᱩᱴᱤ
ᱟᱹᱞᱤᱧ ᱞᱤᱧ ᱞᱟᱹᱭᱟ ᱢᱟᱱᱮ ᱚᱱᱟ
ᱢᱟᱱᱮ ᱡᱮᱦᱮᱛᱩ ᱡᱟᱱᱟᱢ ᱢᱟᱲᱟᱝ ᱫᱚ ᱢᱟᱱᱮ ᱚᱱᱟ ᱫᱚ ᱚᱱᱟ ᱜᱮ ᱫᱚᱦᱚ ᱞᱟᱹᱠᱛᱤ ᱠᱟᱱᱟ᱾ ᱢᱟᱱᱮ ᱚᱱᱱᱚ ᱠᱤᱪᱷᱩ ᱫᱚ ᱢᱟᱱᱮ ᱦᱤᱱᱫᱤ ᱵᱟᱝ ᱤᱭᱟᱹ ᱛᱮᱫᱚ ᱚᱱᱟ ᱫᱚ ᱵᱟᱝᱜᱮ ᱴᱷᱤᱠ ᱠᱟᱱᱟ᱾
ᱮᱠᱫᱚᱢ ᱮᱠᱫᱚᱢ ᱮᱠᱫᱚᱢ ᱮᱠᱫᱚᱢ᱾
ᱠᱟᱨᱚᱱ ᱟᱵᱚ ᱢᱟ ᱚᱱᱟ ᱦᱩᱭ ᱥᱟᱶᱛᱮ ᱢᱟᱱᱮ ᱦᱚᱲ ᱨᱚᱲ ᱵᱚᱱᱵᱟᱲᱟᱭ ᱜᱮᱭᱟ ᱫᱤᱠᱩ ᱨᱚᱲ ᱛᱚ ᱵᱟᱵᱚᱱ ᱵᱟᱲᱟᱭ ᱜᱮᱭᱟ᱾
ᱮᱠᱫᱚᱢ ᱮᱠᱫᱚᱢ ᱮᱠᱫᱚᱢ᱾
ᱦᱳᱭ ᱛᱟᱦᱞᱮ ᱟᱵᱳ ᱦᱩᱭ ᱥᱟᱨᱛᱮ ᱫᱚ ᱥᱟᱱᱛᱟᱲ ᱜᱮ ᱴᱷᱤᱠ ᱜᱤᱞᱤᱧ ᱢᱚᱱᱭᱮᱫᱟ ᱟᱨ ᱤᱧ ᱫᱚ ᱫᱤᱠᱩ ᱢᱤᱠᱩ ᱚᱱᱟ ᱡᱮᱦᱩᱛᱩ ᱵᱮᱝᱜᱚᱞᱤ ᱚᱱᱟ ᱠᱚᱢᱟ ᱢᱟᱱᱮ ᱚᱱᱱᱚ ᱠᱤᱪᱷᱩ ᱡᱟᱦᱟᱸ ᱠᱚ ᱚᱞ ᱠᱟᱛᱮ ᱠᱚ ᱤᱭᱟᱹᱭ ᱫᱟ ᱚᱱᱟ ᱠᱚ ᱢᱟ ᱵᱟᱝ ᱴᱷᱤᱠ ᱜᱤᱧ ᱵᱟᱲᱟᱭᱟ᱾
ᱮᱠᱫᱚᱢ ᱮᱠᱫᱚᱢ᱾ ᱠᱟᱛᱷᱟ ᱫᱚ ᱠᱟᱱᱟ ᱜᱚᱢᱠᱮ ᱱᱚᱣᱟ ᱜᱮ ᱡᱮ ᱟᱵᱚ ᱡᱟᱦᱟᱸ ᱛᱮᱵᱚᱱ ᱞᱟᱹᱭᱟ ᱟᱭᱳ ᱟᱲᱟᱝ ᱛᱮᱵᱚ ᱨᱚᱲ ᱦᱟᱨᱟ ᱟᱠᱟᱱᱟ ᱛᱚ, ᱛᱚ ᱟᱭᱳ ᱟᱲᱟᱝ ᱜᱮ ᱟᱵᱣᱟᱜ ᱫᱚ ᱯᱳᱭᱞᱳ ᱯᱟᱹᱨᱥᱤ ᱛᱟᱵᱚᱱ᱾ ᱛᱚ ᱚᱱᱟ ᱠᱚᱫᱚ ᱟᱵᱚ ᱵᱚᱱ ᱥᱮᱬᱟᱭᱟ ᱥᱮᱵᱚᱱ ᱪᱮᱫᱟ ᱚᱱᱟ ᱢᱟᱛᱚ ᱱᱟᱯᱟᱭ ᱠᱟᱛᱷᱟ ᱠᱟᱱᱟ, ᱟᱵᱚᱣᱟᱜ ᱢᱮᱫᱴᱮᱱ ᱚᱣᱟᱥᱟᱨ ᱦᱟᱛᱟᱣ ᱞᱟᱹᱜᱤᱫ ᱫᱚᱨᱠᱟᱨ ᱢᱮᱱᱟᱜᱼᱟ ᱢᱮᱱᱠᱷᱟᱱ ᱟᱵᱚ ᱟᱭᱳ ᱟᱲᱟᱝ ᱜᱮᱵᱚᱱ ᱥᱚᱨᱮᱥᱟ ᱱᱚᱣᱟ ᱫᱚ ᱟᱵᱚ ᱛᱮᱵᱚᱱ ᱜᱚᱴᱟᱭ ᱢᱟ ᱟᱨᱠᱤ᱾
ᱦᱳᱭ ᱦᱳᱭ ᱦᱳᱭ᱾ ᱮᱠᱫᱚᱢ ᱮᱠᱫᱚᱢ᱾ ᱟᱨ ᱜᱚᱝᱠᱮ ᱱᱮᱛᱟᱨ ᱢᱟ ᱟᱯᱮ ᱧᱮᱞᱚᱜ ᱠᱟᱱᱟ ᱥᱮ ᱵᱟᱝ ᱢᱟᱱᱮ ᱚᱞᱪᱤᱠᱤ ᱢᱟᱱᱮ ᱤᱥᱠᱩᱞ ᱠᱚ ᱢᱟᱱᱮ ᱠᱷᱩᱞᱟᱹᱣ ᱠᱟᱱ ᱜᱮᱭᱟ ᱥᱮ ᱵᱟᱝ?
ᱦᱮᱸ ᱜᱚᱝᱠᱮ ᱠᱚᱴᱟ ᱫᱤᱱ ᱠᱚᱴᱟ ᱫᱤᱱ ᱞᱟᱦᱟᱨᱮᱤᱧ ᱧᱮᱞ ᱠᱮᱫᱼᱟ ᱡᱮ ᱵᱟᱨᱭᱟ ᱯᱮᱭᱟ ᱡᱟᱭᱜᱟ ᱠᱚᱨᱮ ᱟᱞᱮᱭᱟᱜ ᱤᱛᱩᱱ ᱟᱥᱲᱟ ᱠᱚ ᱮᱛᱚᱦᱚᱵᱚᱜ ᱠᱟᱱᱟ ᱢᱟᱱᱮ ᱥᱟᱱᱛᱟᱲᱤ ᱢᱤᱰᱤᱭᱟᱢ ᱛᱮ, ᱟᱫᱚ ᱠᱤᱪᱷᱩ ᱠᱤᱪᱷᱩ ᱡᱟᱭᱜᱟ ᱨᱮ ᱫᱚ ᱦᱩᱭ ᱜᱚᱫᱚᱜ ᱠᱟᱱᱟ ᱠᱤᱪᱷᱩ ᱠᱤᱪᱷᱩ ᱡᱟᱭᱜᱟ ᱨᱮᱫᱚᱠᱚ ᱞᱟᱹᱭᱫᱟ, ᱢᱮᱱᱠᱷᱟᱱ ᱟᱣᱨᱤ ᱟᱨᱟᱢᱵᱷᱚᱜᱼᱟ ᱦᱩᱭᱛᱚ ᱟᱨ ᱵᱟᱨ ᱯᱮ ᱥᱮᱨᱢᱟ ᱛᱮᱫᱚ ᱟᱨᱟᱢᱵᱚ ᱦᱩᱭ ᱜᱚᱫᱚᱜ ᱜᱮᱭᱟ, ᱟᱨ ᱥᱳᱥᱟᱞ ᱢᱤᱰᱤᱭᱟ ᱨᱮᱯᱮ ᱧᱮᱞ ᱠᱟᱫ ᱜᱮᱭᱟᱯᱮ ᱪᱮᱫ ᱵᱟᱝ ᱜᱚᱢᱠᱮ,
ᱦᱳᱭ᱾
ᱡᱷᱟᱲᱜᱨᱟᱢ ᱡᱮᱞᱟᱨᱮ ᱱᱤᱭᱟᱹ ᱠᱚᱴᱟ ᱫᱤᱱ ᱱᱚᱜᱼᱚᱭ ᱠᱟᱹᱴᱤᱡ ᱢᱤᱫᱴᱮᱱ ᱤᱭᱟᱹ ᱪᱟᱞᱟᱜ ᱠᱟᱱᱟ ᱟᱨᱠᱤ ᱢᱤᱫᱴᱮᱱ, ᱫᱩᱯᱲᱩᱵ ᱪᱟᱞᱟᱜ ᱠᱟᱱᱟ ᱡᱟᱦᱟᱸᱛᱮ ᱟᱵᱚᱣᱟᱜ ᱱᱚᱣᱟ ᱵᱤᱭᱮᱰ ᱠᱚᱞᱮᱡᱽ ᱟᱨᱟᱢᱵᱷᱚᱜ ᱛᱟᱵᱚᱱ ᱢᱟ ᱥᱟᱱᱛᱟᱞᱤ ᱢᱤᱰᱤᱭᱟᱢ ᱛᱮ ᱚᱱᱟ ᱠᱚ ᱱᱤᱭᱮᱛᱮ ᱜᱟᱞᱢᱟᱨᱟᱣ ᱪᱟᱞᱟᱜ ᱠᱟᱱᱟ ᱥᱮ ᱢᱤᱫᱴᱮᱱ ᱫᱩᱯᱲᱩᱵ ᱪᱟᱞᱟᱣ ᱠᱟᱱᱟ ᱢᱩᱰᱩ ᱢᱩᱴᱷᱩᱱ ᱢᱩᱴᱷᱩᱜ ᱦᱚᱲ ᱠᱚ ᱥᱟᱶᱛᱮ ᱟᱫᱚ ᱚᱱᱟ ᱨᱮᱱᱟᱜ ᱟ ᱠᱟᱨᱵᱟᱭ ᱪᱟᱞᱟᱜ ᱠᱟᱱᱟ ᱢᱮᱱᱠᱷᱟᱱ ᱛᱤᱥ ᱠᱚ ᱮᱦᱚᱵᱟ ᱛᱤᱥ ᱠᱚ ᱞᱟᱹᱭᱟ ᱱᱚᱣᱟ ᱨᱮᱱᱟᱜ ᱚᱨᱡᱚ ᱛᱤᱥ ᱵᱚᱱ ᱧᱟᱢᱟ ᱚᱱᱟ ᱫᱚ ᱵᱟᱵᱚᱱ ᱵᱟᱲᱟᱭᱟᱜ ᱠᱷᱟᱱ ᱢᱮᱱᱠᱷᱟᱱ ᱠᱟᱹᱢᱤ ᱫᱚ ᱪᱟᱞᱟᱜ ᱠᱟᱱ ᱜᱮᱭᱟ ‌ᱟᱨᱠᱤ᱾
ᱟᱨ ᱱᱮᱛᱟᱨ ᱢᱟ ᱧᱮᱞ ᱧᱟᱢᱚᱜ ᱠᱟᱱᱟ ᱢᱟᱱᱮ ᱳᱣᱟᱱ ᱴᱩ ᱠᱷᱚᱱ ᱳᱣᱟᱱ ᱴᱩ ᱠᱷᱚᱱᱟᱜ ᱚᱞ ᱪᱤᱠᱤ ᱢᱟ ᱥᱮᱨᱚᱠᱚᱢ ᱵᱟᱠᱚ ᱯᱟᱲᱦᱟᱜ ᱠᱟᱱᱟ ᱧᱮᱞ ᱦᱚᱸ ᱧᱮᱞ ᱦᱩᱭᱩᱜ ᱠᱟᱱ ᱜᱮᱭᱟ ᱱᱮᱛᱟᱨ ᱯᱷᱟᱭᱤᱵ ᱠᱷᱚᱱ ᱠᱚ ᱢᱟᱱᱮ ᱠᱚ ᱵᱷᱚᱨᱛᱤᱜ ᱠᱟᱱᱟ ᱯᱷᱟᱭᱤᱵ ᱚᱱᱟ ᱴᱩᱭᱮᱞ ᱫᱷᱟᱹᱨᱤᱡ ᱴᱩᱭᱮᱞ ᱠᱷᱚᱱ ᱢᱟ ᱟᱫᱚ ᱡᱮᱴᱟ ᱠᱚᱞᱮ ᱠᱚᱞᱮᱡᱽ ᱨᱮᱠᱚ ᱨᱟᱠᱟᱵ ᱠᱟᱱᱟ ᱠᱚᱞᱮᱡᱽ ᱯᱚᱨ ᱫᱚ ᱯᱚᱨ ᱫᱚ ᱟᱫᱚ ᱵᱟᱥ
ᱟᱫᱚ ᱵᱮᱝᱜᱚᱞᱤ ᱢᱤᱰᱤᱭᱟᱱ ᱛᱮᱠᱚ ᱯᱟᱲᱟᱜᱼᱟ᱾ ᱮᱠᱫᱚᱢ ᱮᱠᱫᱚᱢ ᱟᱹᱰᱤ ᱡᱚᱛᱷᱟᱛ ᱠᱟᱛᱷᱟ ᱱᱚᱣᱟ ᱫᱚ ᱢᱤᱫᱴᱟ ᱡᱚᱛᱷᱟᱛ ᱠᱟᱛᱷᱟᱢ ᱞᱟᱹᱭ ᱠᱮᱫᱟ ᱧᱮᱞ ᱡᱟᱦᱟ ᱢᱮᱫ ᱨᱮ ᱧᱮᱞᱚᱜ ᱚᱱᱟ ᱚᱱᱟ ᱫᱚᱢ ᱞᱟᱹᱭ ᱠᱟ ᱤᱱᱠᱟ ᱥᱟᱹᱨᱤ ᱥᱟᱹᱨᱤ ᱠᱟᱛᱷᱟ ᱠᱟᱱ ᱜᱮᱭᱟ ᱪᱮᱫᱟᱜ ᱥᱮ ᱜᱚᱝᱠᱮ ᱢᱟᱱᱮ ᱟᱭᱳ ᱟᱲᱟᱝ ᱫᱚ ᱟᱢ ᱜᱤᱫᱽᱨᱟᱹ ᱠᱷᱚᱱᱜᱮ ᱛᱚᱣᱟ ᱞᱮᱠᱟᱛᱮ ᱛᱳᱣᱟ ᱫᱟᱦᱮ ᱞᱮᱠᱟ ᱡᱚᱢ ᱦᱚᱪᱚᱭᱮᱢ᱾ ᱟᱫᱚ ᱟᱢ ᱫᱚ ᱦᱟᱱᱮ ᱪᱮᱛᱟᱱ ᱨᱮ ᱦᱟᱨᱟ ᱠᱟᱛᱮᱢ ᱞᱟᱹᱭᱟᱭ ᱠᱷᱟᱱ ᱩᱱᱤ ᱫᱚ ᱪᱮᱫ ᱮ ᱠᱮᱴᱮᱡᱚᱜᱼᱟ, ᱦᱮᱸᱥᱮ? ᱛᱟᱦᱚᱞᱮ ᱜᱚᱢ ᱠᱮ ᱠᱟᱛᱷᱟ ᱫᱚ ᱱᱚᱣᱟ ᱜᱮ ᱠᱟᱱᱟ ᱜᱤᱫᱽᱨᱟᱹ ᱠᱷᱚᱱᱜᱮ ᱩᱱᱤ ᱫᱚ ᱡᱮᱢᱚᱱ ᱚᱼᱚᱛ ᱫᱚᱭ ᱥᱮᱬᱟᱭ ᱢᱟ᱾ ᱦᱟᱨᱟ ᱠᱟᱛᱮᱫ ᱫᱚ ᱵᱟᱝ ᱟᱨ ᱱᱟᱦᱟᱜ ᱚᱠᱛᱚ ᱨᱮᱫᱚ ᱟᱫᱚ ᱢᱟᱱᱮ ᱚ, ᱛ ᱫᱚ ᱥᱮ ᱚᱛ ᱜᱤᱫᱽᱨᱟᱹ ᱫᱚ ᱵᱟᱠᱚ ᱥᱮᱬᱟ ᱦᱚᱪᱚᱭᱮᱫ ᱠᱚᱣᱟ ᱦᱟᱱᱟ ᱯᱷᱟᱭᱤᱵᱽ ᱨᱮᱠᱚ ᱵᱷᱚᱨᱛᱤᱮᱫ ᱠᱚᱣᱟ ᱛᱚᱠᱷᱚᱱ ᱟᱫᱚ ᱚᱱᱟ ᱧᱟᱢᱞᱮᱫᱟ ᱚᱞ ᱪᱤᱠᱤ᱾ ᱟᱫᱚ ᱩᱱᱟᱹᱜ ᱪᱮᱦᱨᱟ ᱧᱚᱜ ᱛᱮᱥᱮ ᱩᱱᱤ ᱫᱚ ᱵᱟᱭ ᱥᱮᱬᱟ ᱫᱟᱲᱮᱭᱟᱜ ᱠᱟᱱᱟ᱾ ᱡᱟᱦᱟᱸ ᱥᱮᱬᱟ ᱞᱟᱹᱠᱛᱤ ᱠᱟᱱ ᱛᱟᱭᱟ, ᱛᱟᱦᱚᱞᱮ ᱟᱵᱚ ᱟᱵᱚ ᱵᱚᱱ ᱪᱟᱭ ᱢᱟ ᱟᱵᱚ ᱵᱚᱱ ᱱᱚᱝᱠᱟ ᱵᱚᱱ ᱱᱟᱨᱚᱡᱚᱜ ᱢᱟ ᱥᱚᱨᱠᱟᱨ ᱴᱷᱮᱱ᱾ ᱡᱟᱛᱮ ᱱᱚᱣᱟ ᱫᱚ ᱢᱤᱫᱴᱮᱱ ᱠᱟᱹᱴᱤᱡ ᱜᱤᱫᱽᱨᱟᱹ ᱤᱥᱠᱩᱞ ᱞᱮᱵᱮᱞ ᱠᱷᱚᱱ ᱠᱷᱚᱱ ᱜᱮ ᱡᱮ ᱚᱝᱜᱚᱱᱟᱨᱤ ᱤᱥᱠᱩᱞ ᱡᱟᱦᱟᱸ ᱠᱚ ᱢᱮᱱᱟᱜᱼᱟ ᱚᱱᱟ ᱞᱮᱵᱮᱞ ᱠᱷᱚᱱᱜᱮ ᱱᱚᱣᱟ ᱥᱮᱪᱮᱫ ᱪᱟᱹᱞᱩᱜ ᱢᱟ᱾
ᱮᱠᱫᱚᱢ ᱮᱠᱫᱚᱢ ᱟᱨ ᱱᱮᱛᱟᱨ ᱢᱟ ᱚᱱᱠᱟ ᱜᱮ ᱵᱮᱥᱤᱨ ᱵᱷᱟᱜᱽ ᱧᱮᱞᱚᱜ ᱠᱟᱱᱟ᱾ ᱯᱷᱟᱭᱤᱵᱽ ᱠᱷᱚᱱ ᱠᱚ ᱵᱷᱚᱨᱛᱤᱜ ᱠᱚ ᱠᱤᱢᱵᱟ ᱢᱟᱱᱮ ᱮᱭᱤ ᱮᱭᱤᱴ ᱱᱟᱭᱤᱱ ᱠᱷᱚᱱ ᱠᱚ ᱵᱷᱚᱨᱛᱤᱜ
ᱮᱠᱫᱚᱢ ᱮᱠᱫᱚᱢ᱾
ᱮᱠᱫᱚᱢ ᱚᱱᱟ ᱢᱟ ᱴᱷᱤᱠ ᱫᱚ ᱵᱟᱝ ᱜᱮ ᱠᱟᱱ ᱜᱮᱭᱟ ᱠᱟᱨᱚᱱ ᱢᱟᱱᱮ ᱚ, ᱛ ᱜᱮ ᱵᱟᱭ ᱥᱮᱬᱟ ᱞᱮᱠᱷᱟᱱ ᱩᱱᱤ ᱜᱤᱫᱽᱨᱟᱹ ᱴᱟᱜ ᱫᱚ ᱢᱟᱱᱮ ᱛᱟᱦᱚᱞᱮ ᱯᱷᱟᱭᱤᱵᱽ ᱨᱮᱱᱟᱜ ᱵᱚᱭᱮᱢ ᱮᱢᱟᱭ ᱠᱟᱱ ᱠᱷᱟᱱ ᱩᱱᱤᱫᱚ ᱪᱤᱠᱟᱹ ᱛᱮ ᱨᱟᱠᱟᱵᱚ
ᱮᱠᱫᱚᱢ ᱮᱠᱫᱚᱢ ᱮᱠᱫᱚᱢᱫ᱾
ᱟᱨ ᱡᱮᱴᱟ ᱴᱩᱭᱮᱵ ᱫᱷᱟᱹᱨᱤᱡ ᱠᱚ ᱦᱳᱭ ᱦᱳᱭ ᱞᱟᱹᱭ ᱵᱤᱱ
ᱦᱮᱸ ᱜᱚᱢᱠᱮ ᱠᱟᱛᱷᱟ ᱨᱮᱜᱮ ᱫᱚ ᱢᱮᱱᱟᱜᱼᱟ ᱡᱮ ᱟᱢ ᱡᱩᱫᱤ ᱱᱚᱰᱮ ᱵᱷᱤᱛ ᱵᱟᱢ ᱠᱮᱴᱮᱡᱟ ᱪᱮᱛᱟᱱ ᱨᱮ ᱫᱟᱞᱚᱵ ᱥᱮᱫ ᱪᱤᱠᱟᱹᱛᱮᱢ ᱠᱮᱴᱮᱡᱟ᱾
ᱦᱳᱭ ᱦᱳᱭ ᱦᱳᱭ
ᱛᱟᱦᱚᱞᱮ ᱡᱫᱤ ᱱᱩᱭ ᱱᱚᱰᱮ ᱜ ᱵᱟᱜᱮᱴᱤᱜ ᱵᱟᱭ ᱥᱮᱬᱟ ᱞᱮᱫᱟ ᱴᱟᱴᱠᱟ ᱨᱮ ᱯᱷᱟᱭᱤᱵᱽ ᱮᱢᱟᱭᱟᱢ, ᱟᱢ ᱯᱟᱲᱦᱟᱣ ᱦᱚᱪᱚᱭᱟᱢ ᱟᱨ ᱵᱟᱭ ᱫᱟᱲᱮᱭᱟᱜ ᱨᱮᱦᱚᱸ, ᱟᱫᱚ ᱦᱟᱱᱠᱟ ᱱᱟᱝᱠᱟ ᱛᱮ ᱯᱟᱥ ᱠᱟᱛᱮᱢ ᱯᱟᱨᱚᱢ ᱤᱫᱤ ᱜᱚᱫ ᱠᱟᱭᱟ, ᱡᱟᱦᱟᱸ ᱞᱮᱠᱟ ᱠᱟᱛᱮᱜ᱾ ᱦᱟᱭ ᱚ
ᱦᱳᱭ ᱦᱳᱭ
ᱦᱳᱭ ᱦᱳᱭ
ᱟᱨ ᱱᱚᱣᱟ ᱦᱚᱸ ᱞᱟᱹᱠᱛᱤ ᱠᱟᱱ ᱜᱮᱭᱟ ᱢᱟᱱᱮ ᱡᱮᱴᱟ ᱚᱱᱟ ᱴᱩᱭᱮᱞᱵᱷ ᱠᱷᱚᱱ ᱪᱮᱛᱟᱱ ᱢᱟᱱᱮ ᱠᱚᱞᱮᱡᱽ
ᱪᱮᱛᱟᱱ ᱢᱟᱱᱮ ᱠᱚᱞᱮᱡᱽ ᱪᱮᱛᱟ ᱠᱟᱱᱟ ᱠᱚᱞᱮᱡᱽ ᱢᱟ ᱡᱮᱢᱚᱱ ᱠᱚᱞᱮᱡᱽ ᱨᱮᱱᱟᱜ ᱡᱮᱢᱚᱱ ᱚᱞᱪᱤᱠᱤ ᱛᱮᱜᱮ ᱡᱮᱢᱚᱱ ᱦᱩᱭᱩᱜ ᱢᱟ ᱡᱮᱢᱚᱱ ᱵᱮᱝᱜᱟᱞᱩ ᱠᱚ ᱵᱟᱝ ᱦᱩᱭᱩᱜ ᱮᱠᱫᱚᱢ ᱮᱠᱫᱚᱢ᱾ ᱱᱚᱣᱟ ᱠᱚᱫᱚ ᱟᱵᱚ ᱥᱚᱨᱠᱟᱨ ᱴᱷᱮᱱ ᱢᱤᱫᱴᱮᱱ ᱱᱟᱨᱚᱡᱚᱜ ᱫᱚᱨᱠᱟᱨ ᱠᱟᱱ ᱛᱟᱵᱚᱱᱟ ᱥᱮ ᱢᱤᱫᱴᱟᱝ ᱵᱟᱨᱭᱟ ᱪᱤᱴᱷᱤ ᱥᱟᱠᱟᱢ ᱤᱫᱤ ᱫᱚᱨᱠᱟᱨ ᱠᱟᱱ ᱛᱟᱵᱚᱱᱟ᱾ ᱡᱮ ᱡᱷᱚᱛᱚ ᱡᱟᱭᱜᱟ ᱨᱮᱜᱮ ᱱᱤᱛᱚᱜ ᱫᱚ ᱟᱵᱚᱣᱟᱜ ᱢᱤᱰᱤᱭᱟᱢ ᱛᱮ ᱡᱮᱢᱚᱱ ᱪᱟᱹᱞᱩᱜ ᱛᱟᱵᱚᱱ ᱢᱟ ᱟᱵᱚᱣᱟᱜ ᱢᱤᱫ ᱢᱤᱫᱴᱮᱱ ᱞᱟᱦᱟ ᱢᱤᱫᱴᱮᱱ ᱢᱤᱫᱴᱮᱱ ᱡᱟᱭᱜᱟ ᱵᱚᱱ ᱧᱟᱢ ᱢᱟ᱾ ᱵᱟᱠᱷᱟᱱ ᱫᱚ ᱫᱤᱱ ᱫᱤᱱ ᱛᱮᱵᱚᱱ ᱛᱟᱭᱚᱢ ᱪᱟᱞᱟᱜ ᱠᱟᱱᱟ ᱱᱚᱣᱟ ᱫᱚ ᱟᱵᱚᱣᱟᱜ ᱴᱷᱤᱠ ᱵᱟᱝ ᱦᱩᱭᱩᱜ ᱠᱟᱱᱟ᱾
ᱵᱟᱝ ᱦᱩᱭᱩᱜ ᱠᱟᱱᱟ᱾ ᱦᱳᱭ ᱟᱨ ᱱᱮᱛᱟᱨ ᱢᱟ ᱵᱮᱥᱤᱨ ᱵᱷᱟᱜᱽ ᱧᱮᱞᱚᱜ ᱧᱟᱢᱚᱜ ᱠᱟᱱ ᱜᱮᱭᱟ ᱢᱟᱱᱮ ᱢᱟᱱᱮ ᱫᱤᱠᱩ ᱜᱤᱫᱽᱟᱹ ᱠᱚᱜᱮ ᱵᱮᱥᱤᱨ ᱵᱷᱟᱜ ᱠᱚ ᱡᱟᱦᱟᱱᱟᱜ
ᱠᱚ ᱡᱟᱦᱟᱸᱱᱟᱜ ᱠᱚᱠᱚ ᱧᱟᱢ ᱵᱟᱲᱟᱭᱮᱫᱟ ᱦᱚᱲ ᱜᱤᱫᱽᱨᱟᱹ ᱢᱟᱛᱚ ᱥᱮᱨᱚᱠᱚᱢ ᱫᱚ ᱵᱟᱠᱚ ᱧᱟᱢ ᱵᱟᱲᱟᱭᱟ ᱮᱠᱫᱚᱢ ᱮᱠᱫᱚᱢ᱾
ᱟᱨ ᱩᱱᱤ ᱡᱮ ᱡᱮᱴᱟ ᱯᱟᱲᱦᱟᱣ ᱱᱟᱭ ᱯᱷᱟᱭᱤᱵ ᱠᱷᱚᱱ ᱴᱩᱭᱩᱞᱵᱷ ᱫᱷᱟᱨᱤᱪ, ᱴᱩᱭᱩᱞᱵᱷ ᱠᱷᱚᱱ ᱟᱫᱚ ᱥᱮ
ᱟᱞᱮ ᱵᱮᱝᱜᱚᱞᱤ ᱯᱟᱲᱦᱟᱣ ᱪᱮᱫᱟᱜ ᱥᱮᱲᱟᱞᱮᱫ ᱚᱱᱟᱦᱩᱧ ᱦᱤᱲᱤᱧ ᱫᱟ, ᱮᱠᱫᱚᱢ ᱮᱠᱫᱚᱢ ᱮᱠᱫᱚᱢ
ᱛᱟᱨᱟ ᱯᱩᱨᱟᱹ ᱫᱚᱨᱠᱟᱨ ᱠᱟᱱ ᱜᱮᱭᱟ ᱡᱮᱢᱚᱱ
ᱦᱩᱸ ᱵᱟ ᱱᱤᱛᱚᱜ ᱫᱚ ᱜᱚᱢᱠᱮ ᱟᱭᱢᱟ ᱟᱭᱢᱟ ᱴᱚᱴᱷᱟ ᱠᱚᱨᱮ ᱜᱮ ᱠᱷᱟᱱ ᱱᱤᱛᱚᱜ ᱫᱚ ᱠᱚᱞᱮᱡᱽ ᱠᱚᱦᱚᱸ ᱫᱚ ᱪᱟᱹᱞᱩ ᱫᱚᱠᱚ ᱪᱟᱹᱞᱩ ᱟᱠᱟᱫ ᱜᱮᱭᱟ, ᱢᱮᱱᱠᱷᱟᱱ ᱟᱵᱚ ᱠᱚᱞᱮᱡᱽ ᱯᱟᱲᱦᱟᱣ ᱠᱟᱛᱮ ᱟᱵᱚ ᱪᱮᱛᱟᱱ ᱥᱮ ᱪᱮᱛᱟᱱ ᱥᱮᱪᱮᱫ ᱞᱟᱹᱜᱤᱫ ᱢᱟᱥᱴᱟᱨ ᱞᱟᱹᱜᱤᱫ ᱵᱟ ᱵᱤᱭᱮᱰ ᱠᱚᱨᱟᱣ ᱞᱟᱹᱜᱤᱫ ᱚᱱᱟ ᱠᱚ ᱢᱤᱫᱴᱮᱱ ᱤᱥᱠᱩᱞ ᱠᱷᱩᱞᱟᱹᱣ ᱫᱚᱨᱠᱟᱨᱚᱜ ᱠᱟᱱ ᱛᱟᱠᱚᱣᱟ᱾ᱡᱟᱦᱟᱸ ᱟᱵᱚᱣᱟᱜ ᱢᱤᱫᱴᱮᱱ ᱵᱳᱨᱰ ᱜᱚᱴᱷᱚᱱᱚᱜ ᱛᱟᱵᱚᱱ ᱢᱟ ᱟᱵᱚ ᱱᱟᱯᱟᱭ ᱧᱚᱜ ᱢᱤᱫᱴᱮᱱ ᱤᱭᱟᱹ ᱢᱟᱪᱮᱫ ᱠᱚ ᱛᱮᱭᱟᱨᱚᱜ ᱢᱟ᱾ᱚᱱᱟ ᱢᱤᱫᱴᱮᱱ ᱪᱮᱥᱴᱟ ᱦᱩᱭᱩᱜ ᱛᱟᱵᱚᱱᱟ, ᱥᱚᱨᱠᱟᱨ ᱴᱷᱮᱱ ᱢᱤᱫᱴᱟᱝ ᱱᱟᱨᱚᱡᱚᱜ ᱛᱮ ᱦᱩᱭᱩᱜ ᱛᱟᱵᱚᱱᱟ᱾ ᱢᱤᱫᱴᱮᱱ ᱪᱤᱴᱷᱤ ᱥᱟᱠᱟᱢ ᱠᱳᱩᱞ ᱦᱩᱭᱩᱜ ᱛᱟᱵᱚᱱᱟ᱾ ᱥᱮ ᱪᱮᱫ ᱮᱢ ᱞᱟᱹᱭᱟ ᱜᱚᱢᱠᱮ?
ᱦᱳᱭ ᱦᱳᱭ ᱦᱳᱭ ᱮᱠᱫᱚᱢ ᱮᱠᱫᱚᱢ ᱚᱱᱟ ᱢᱟ ᱞᱟ
ᱦᱮᱸ ᱦᱮᱸ ᱟᱪᱪᱷᱟ ᱴᱷᱤᱠ ᱜᱮᱭᱟ ᱜᱚᱝᱠᱮ ᱛᱟᱦᱚᱞᱮ ᱱᱚᱣᱟ ᱦᱩᱰᱤᱧ ᱢᱟᱪᱷᱟ ᱜᱟᱯᱟᱞᱢᱟᱨᱟᱣ ᱨᱮ ᱟᱢ ᱥᱟᱶ ᱡᱚᱯᱲᱟᱣ ᱠᱟᱛᱮ, ᱟᱭᱢᱟ ᱥᱟᱨᱦᱟᱣ᱾ ᱦᱮᱸ ᱥᱮ ᱵᱟᱝ
ᱦᱳᱭ
ᱴᱷᱤᱠ ᱟᱪᱷᱮ ᱜᱚᱝᱠᱮ ᱚᱠᱛᱚ ᱢᱟ ᱦᱩᱰᱤᱧ ᱜᱮᱭᱟ᱾ᱢᱮᱱᱠᱷᱟᱱ ᱜᱟᱯᱟᱞᱢᱟᱨᱟᱣ ᱛᱮᱱᱟᱜ ᱢᱟ ᱟᱹᱰᱤ ᱠᱤᱪᱷᱩ ᱜᱮ ᱛᱟᱦᱮᱸ ᱠᱟᱱᱟ᱾ ᱦᱩᱰᱤᱧ ᱢᱟᱪᱷᱟ ᱦᱩᱰᱤᱧ ᱢᱟᱪᱷᱟ ᱜᱟᱯᱟᱞᱢᱟᱨᱟᱣ ᱨᱮ ᱚᱠᱛᱚ ᱦᱚᱸ ᱚᱸᱮ ᱠᱚᱭᱚᱜ ᱠᱟᱛᱮᱜ ᱜᱮ ᱨᱚᱯᱚᱲ ᱦᱩᱭᱩᱜᱼᱟ ᱛᱚ ᱱᱟᱯᱟᱭ ᱛᱮᱜᱮ ᱛᱟᱦᱮᱱ ᱢᱟ ᱜᱚᱝᱠᱮ᱾
ᱦᱳᱭ ᱦᱳᱭ ᱱᱟᱯᱟᱭ ᱛᱮᱜᱮ ᱟᱨ ᱟᱢ ᱦᱚᱸ ᱱᱟᱯᱟᱭ ᱛᱮᱜᱮ ᱛᱟᱦᱮᱱ ᱢᱮ
ᱟᱪᱪᱷᱟ ᱟᱪᱪᱷᱟ ᱡᱚᱦᱟᱨ ᱜᱮ ᱛᱚᱵᱮ ᱜᱚᱝᱠᱮ ᱦᱮᱸ ᱡᱚᱦᱟᱨ ᱜᱮ